ᱦᱮᱞᱳ᱾
ᱦᱳᱭ ᱡᱚᱦᱟᱨ ᱜᱮ ᱾
ᱡᱚᱦᱟᱨ ᱜᱮ᱾
ᱦᱮᱸ ᱟᱹᱞᱤᱧᱟᱜ ᱨᱚᱲ ᱱᱟᱯᱟᱭ ᱜᱮ ᱟᱸᱡᱚᱢᱚᱜ ᱠᱟᱱᱟ᱾
ᱦᱮᱸ ᱱᱟᱯᱟᱭ ᱜᱮ ᱟᱸᱡᱚᱢᱚᱜ ᱠᱟᱱᱟ ᱟᱨ ᱟᱹᱞᱤᱧᱟᱜ ᱱᱟᱯᱟᱭ ᱟᱸᱡᱚᱢᱚᱜ ᱠᱟᱱᱟ᱾
ᱦᱳᱭ ᱴᱷᱤᱠ᱾ ᱟᱵᱤᱱᱟᱜ ᱦᱚᱸ ᱱᱟᱯᱟᱭ ᱜᱮ ᱟᱸᱡᱚᱢᱚᱜ ᱠᱟᱱ ᱛᱟᱹᱵᱤᱱᱟ᱾ ᱛᱚᱵᱮ, ᱡᱚᱢ ᱵᱟᱲᱟ ᱠᱮᱜᱟ ᱵᱮᱱ᱾
ᱵᱟᱝ ᱫᱟ ᱟᱹᱣᱨᱤ ᱞᱤᱧ ᱡᱚᱢᱟ ᱡᱚᱢ ᱠᱚᱫᱚ, ᱤᱥᱤᱱ ᱠᱟᱛᱮ ᱫᱩᱲᱩᱵ ᱵᱟᱲᱟ ᱦᱩᱭ ᱟᱠᱟᱱᱟ᱾
ᱦᱳᱭ ᱴᱷᱤᱠ᱾
ᱟᱵᱮᱱ ᱵᱤᱱ ᱡᱚᱢ ᱠᱮᱫᱟ?
ᱯᱟᱥᱮᱫ ᱨᱚᱯᱚᱲ ᱵᱟᱲᱟ ᱵᱷᱟᱜᱟᱣ ᱠᱟᱛᱮ᱾ ᱦᱳᱭ ᱟᱹᱞᱤᱧ ᱦᱚᱸ ᱟᱹᱣᱨᱤ ᱞᱤᱧ ᱡᱚᱢᱟ, ᱟᱫᱚ ᱟᱵᱮᱱ ᱵᱤᱱ ᱢᱮᱱ ᱠᱮᱫ ᱞᱮᱠᱟ ᱤᱥᱤᱱ ᱠᱟᱛᱮᱜ ᱤᱥᱤᱱ ᱵᱟᱲᱟᱭ ᱫᱟᱠᱚ ᱦᱟᱸᱜ, ᱤᱥᱤᱱ ᱠᱟᱱᱟ ᱥᱮ ᱵᱟᱝ ᱤᱥᱤᱱ ᱠᱟᱱᱟ ᱚᱱᱟ ᱫᱚ ᱵᱟᱹᱞᱤᱧ ᱵᱟᱰᱟᱭ ᱠᱟᱱᱟ ᱛᱚᱵᱮ ᱤᱥᱤᱱ ᱵᱟᱲᱟᱭ ᱫᱟ ᱠᱚ᱾ ᱵᱟᱝ ᱯᱟᱥᱮᱜ ᱟᱪᱪᱷᱟ ᱛᱚᱵᱮ ᱟᱹᱞᱤᱧ, ᱟᱪᱪᱷᱟ ᱪᱮᱫ ᱵᱤᱥᱟᱹᱭ ᱛᱮᱞᱟᱝ ᱨᱚᱯᱚᱲ ᱠᱮᱭᱟ᱾ ᱛᱚ ᱟᱪᱪᱷᱟ ᱢᱤᱫᱴᱮᱝ ᱵᱤᱥᱟᱹᱭ ᱛᱮᱞᱟᱝ ᱨᱚᱯᱚᱲᱟ, ᱚᱱᱟ ᱵᱤᱥᱟᱹᱭ ᱫᱚ ᱜᱤ ᱟᱸᱡᱚᱢ ᱠᱮᱜᱟ ᱵᱤᱱ᱾
ᱟᱵᱩᱣᱟᱜ
ᱟᱵᱚᱣᱟᱜ ᱚᱞ ᱪᱤᱠᱤ, ᱚᱞ ᱪᱤᱠᱤ ᱥᱟᱱᱛᱟᱞᱤ ᱤᱥᱠᱨᱤᱯᱴ ᱞᱤᱯᱤ᱾ ᱱᱚᱣᱟ ᱵᱤᱥᱟᱹᱭ ᱛᱮᱜᱤ ᱞᱟᱝ ᱨᱚᱯᱚᱲ ᱠᱮᱫ ᱜᱮ ᱥᱮ ᱟᱵᱚᱣᱟᱜ ᱚᱠᱟ ᱴᱟᱜ ᱦᱚᱭ ᱛᱚ ᱦᱮᱸ ᱟᱵᱚᱣᱟᱜ ᱥᱟᱱᱛᱟᱞᱤ ᱤᱥᱠᱩᱞ ᱛᱮ ᱤᱥᱠᱩᱞ ᱨᱮᱡᱟᱜ ᱥᱟᱱᱛᱟᱞᱤ ᱵᱷᱟᱥᱟ ᱛᱮ, ᱦᱮᱸ ᱪᱮᱫᱟᱜ ᱵᱚᱱ ᱯᱟᱲᱦᱟᱜ-ᱟ? ᱯᱟᱲᱦᱟᱜ ᱞᱟᱹᱠᱛᱤ ᱠᱟᱱᱟ ᱥᱮ ᱵᱟᱝ ᱞᱟᱹᱠᱛᱤ ᱠᱟᱱᱟ ᱦᱟᱸᱜ ᱾ ᱟᱹᱵᱩᱣᱟᱜ ᱵᱷᱟᱥᱟ ᱛᱮ ᱜᱮ ᱱᱚᱣᱟ ᱠᱚ ᱵᱤᱥᱟᱹᱭ ᱛᱮᱞᱟᱝ ᱪᱚᱨᱪᱟ ᱠᱮᱫ ᱜᱮ ᱦᱟᱸᱜ᱾ ᱟ ᱟᱫᱚ ᱡᱟᱭᱦᱚᱠ ᱯᱚᱨ ᱛᱷᱚᱢ ᱫᱚᱦᱟᱸᱜ ᱟᱵᱮᱱ ᱜᱮ ᱦᱟᱸᱜ ᱞᱤᱧ ᱠᱩᱠᱞᱤ ᱵᱤᱱᱟ, ᱡᱮ ᱚᱞ ᱪᱤᱠᱤ ᱵᱤᱥᱟᱹᱭ ᱛᱮ ᱥᱮ ᱟᱵᱚᱣᱟᱜ ᱥᱟᱱᱛᱟᱞᱤ ᱚᱱᱟ ᱵᱷᱟᱥᱟ ᱥᱮ ᱞᱤᱯᱤ ᱵᱤᱥᱟᱹᱭ ᱛᱮ ᱾ ᱛᱚ ᱛᱷᱚᱲᱟ ᱛᱷᱩᱲᱤ ᱜᱮᱱᱦᱟᱜ ᱟᱸ ᱡᱟᱦᱟᱸ ᱛᱤᱱᱟᱹᱜ ᱜᱮ ᱵᱤᱱ ᱵᱟᱰᱟᱭ ᱞᱟᱹᱭ ᱟᱸᱡᱚᱢ ᱞᱟᱝ ᱵᱤᱱ᱾ ᱛᱚ ᱟᱨ ᱪᱮᱫ ᱞᱮᱠᱟ ᱵᱤᱱ ᱢᱮᱱᱟ᱾ ᱦᱮᱸ ᱛᱮ ᱟᱹ ᱪᱮᱜ ᱞᱮᱠᱟ ᱞᱟᱦᱟᱜ᱾ ᱟᱵᱩ ᱡᱚᱛᱷᱮᱥᱴᱚ ᱯᱚᱨᱤᱢᱟᱱ ᱛᱮ ᱮᱛᱮ ᱞᱟᱦᱟᱜ ᱨᱮᱭᱟᱜ᱾ ᱞᱟᱹᱠᱛᱤ ᱢᱮᱱᱟᱜ-ᱟ ᱥᱮ ᱵᱟᱹᱱᱩᱜᱼᱟ, ᱛᱚ ᱱᱚᱣᱟ ᱠᱚ ᱦᱟᱸᱜ ᱠᱟᱴᱤᱡ ᱢᱟᱪᱷᱟ ᱧᱚᱜ ᱞᱟᱹᱭ ᱵᱮᱱ᱾ ᱥᱮ ᱛᱤᱱᱟᱹᱜ ᱜᱟᱱ ᱵᱮᱱ ᱵᱟᱰᱟᱭᱟ ᱞᱟᱹᱭ ᱵᱮᱱ ᱟᱸᱡᱚᱢ ᱞᱤᱧ ᱵᱮᱱ᱾
ᱟᱪᱪᱷᱟ ᱚᱞᱪᱤᱠᱤ ᱚᱞᱪᱤᱠᱤ ᱛᱮ ᱯᱟᱲᱦᱟᱜ ᱫᱚ ᱟᱞᱤᱧ ᱫᱚᱞᱤᱧ ᱢᱚᱱᱮᱭᱟ ᱱᱤᱡᱮᱨᱟᱜ ᱯᱟᱹᱨᱥᱤ ᱜᱮ ᱡᱩᱫᱤ ᱵᱟᱢ ᱫᱚᱦᱚᱭᱟ
ᱴᱷᱤᱠ
ᱮᱴᱟᱜ ᱮᱴᱟᱜ ᱡᱟᱹᱛᱤ ᱠᱚ ᱡᱮᱢᱚᱱ ᱟᱠᱚᱣᱟᱜ ᱯᱟᱹᱨᱥᱤ ᱠᱚ ᱫᱚᱦᱚᱭᱫᱟ ᱚᱝᱠᱟ ᱜᱮ ᱤᱧᱤᱧ ᱢᱚᱱᱮᱭᱟ ᱱᱤᱡᱮᱨᱟᱜ ᱯᱟᱹᱨᱥᱤ ᱫᱚ ᱫᱚᱦᱚ ᱞᱟᱠᱛᱤᱜ ᱠᱟᱱ ᱜᱮᱭᱟ ᱦᱟᱯᱮᱱ ᱫᱟᱨᱟᱢ ᱵᱟᱠᱷᱟᱡ ᱟᱵᱚ ᱫᱚ ᱪᱤᱠᱟ ᱛᱮᱵᱩᱱ ᱞᱟᱹᱭ ᱫᱟᱲᱮᱭᱟᱜ-ᱟ ᱟᱞᱮᱭᱟᱜ ᱦᱚᱸ ᱱᱤᱡᱮᱨᱟᱜ ᱢᱤᱫᱴᱟᱝ ᱯᱟᱹᱨᱥᱤ ᱢᱮᱱᱟᱜ ᱛᱟᱞᱮᱭᱟ
ᱦᱳᱭ ᱦᱳᱭ ᱦᱮᱸ
ᱤᱧᱫᱚᱧ ᱢᱮᱱ ᱱᱤᱡᱮᱨᱟᱜ ᱯᱟᱹᱨᱥᱤ ᱫᱚ ᱫᱚᱦᱚ ᱞᱟᱠᱛᱤ ᱠᱟᱱ ᱜᱮᱭᱟ ᱟᱵᱚᱣᱟᱜ ᱫᱚ ᱡᱟᱱᱟᱢ ᱟᱲᱟᱝ ᱠᱟᱱ ᱛᱟᱵᱚᱱᱟ ᱥᱮ ᱟᱵᱚᱣᱟᱜ ᱯᱟᱹ ᱤᱭᱟᱹ ᱫᱚ ᱡᱟᱦᱟᱱᱟᱜ
ᱦᱳᱭ ᱟᱨ ᱟᱨᱚ ᱢᱮᱱ ᱵᱮᱱ ᱟᱵᱮᱱ ᱦᱚᱭᱛᱳ ᱱᱚᱣᱟ ᱵᱤᱥᱚᱭ ᱛᱮ ᱪᱮᱫ ᱠᱚᱵᱮᱱ ᱵᱟᱰᱟᱭ ᱛᱮ ᱞᱟᱹᱭ ᱤᱫᱤ ᱠᱟᱛᱮ ᱛᱚ ᱦᱚᱭ ᱟᱨ ᱦᱮᱸ ᱢᱮᱱᱮᱫ ᱠᱟᱱᱟᱞᱤᱧ ᱛᱚᱵᱮ ᱟᱪᱪᱷᱟ ᱟᱵᱩᱣᱟᱜ ᱱᱤᱡᱮᱨ ᱚᱠᱟᱴᱟᱜ ᱯᱟᱹᱨᱥᱤ ᱥᱮ ᱚᱠᱟᱴᱟᱜ ᱞᱤᱯᱤ ᱚᱱᱟ ᱫᱚ ᱮᱛᱮ ᱵᱟᱰᱟᱭ ᱜᱮ ᱡᱟᱨᱩᱲ ᱠᱟᱱᱟ ᱦᱮᱸ ᱥᱮ ᱵᱟᱝ ᱛᱚ ᱦᱩᱸ ᱦᱩᱸ
ᱜᱮᱭᱟ
ᱴᱷᱤᱠ ᱴᱷᱤᱠ ᱟᱨ ᱡᱟᱭᱦᱳᱠ ᱢᱮᱱᱮᱫ ᱠᱟᱱᱟᱞᱤᱧ ᱡᱮ ᱚᱱᱛᱮ ᱟᱯᱮ ᱥᱮᱫ ᱫᱚ ᱦᱟᱸᱜ ᱢᱟᱱᱮ ᱚᱝᱠᱟ ᱜᱤ ᱢᱟᱦᱟᱥᱚᱭ ᱠᱩ ᱢᱮᱱᱟᱜ ᱠᱟᱜ ᱠᱚᱜᱮᱭᱟ ᱥᱮ ᱵᱟᱹᱱᱩᱜ ᱠᱩ ᱠᱩ ᱵᱟᱹᱱᱩᱜ ᱠᱚᱣᱟ ᱦᱟᱸᱜ ᱥᱮ ᱠᱩᱞ ᱠᱚᱞᱮᱡᱽ ᱠᱩ ᱢᱮᱱᱟᱜ ᱠᱟᱜ ᱢᱮᱱᱟᱜ ᱜᱮᱭᱟ ᱥᱮ ᱵᱟᱹᱱᱩᱜᱼᱟ
ᱢᱟᱱᱮ ᱥᱳᱨ ᱵᱚᱞᱛᱮ ᱥᱩᱨ ᱠᱚᱨᱮ ᱢᱮᱱᱟᱜ ᱜᱮᱭᱟ ᱚᱝᱠᱟ ᱥᱟᱱᱛᱟᱞᱤ ᱢᱤᱰᱤᱭᱟᱢ
ᱦᱚᱭ
ᱢᱮᱱᱟᱜ ᱜᱮᱭᱟ ᱵᱟᱹᱱᱩᱜᱼᱟ ᱵᱚᱞᱛᱮ ᱚᱱᱠᱟ ᱫᱚ ᱵᱟᱝ ᱢᱮᱱᱟᱜ ᱜᱮᱭᱟ
ᱟᱪᱪᱷᱟ ᱟᱪᱪᱷᱟ ᱮᱱᱦᱚᱸ ᱞᱟᱦᱟ ᱛᱮᱢᱟ ᱦᱚᱭᱛᱚ ᱵᱟᱰᱟᱭ ᱠᱟᱱ ᱛᱟᱦᱮᱱᱟᱞᱤᱧ ᱟᱭᱢᱟ ᱜᱮ ᱛᱚ ᱵᱟᱵᱩᱱ ᱪᱮᱫ ᱠᱟᱫ ᱛᱟᱦᱮᱱᱟ ᱛᱚᱵᱮ ᱱᱤᱛᱚᱜ ᱪᱮᱫ ᱞᱮᱠᱟ ᱛᱤᱱᱟᱹᱜ ᱜᱟᱱ ᱠᱩ ᱞᱟᱦᱟ ᱵᱟᱲᱟᱣ ᱠᱟᱱ ᱛᱟᱵᱩᱱᱟ ᱚᱱᱟ ᱦᱚᱸ ᱞᱟᱹᱭ ᱵᱮᱱ
ᱦᱮᱸ ᱱᱤᱛᱚᱜ ᱫᱚᱠᱚ ᱞᱟᱦᱟᱜ ᱠᱟᱱ ᱜᱮᱭᱟ ᱞᱟᱦᱟ ᱢᱟᱱᱮ ᱞᱟᱦᱟᱛᱮ ᱠᱷᱚᱡ ᱛᱤᱱᱟᱹᱜ ᱛᱟᱭᱚᱢ ᱨᱮᱵᱩᱱ ᱛᱟᱦᱮᱸ ᱠᱟᱱᱟ ᱠᱟᱱᱟ ᱱᱤᱛᱚᱜ ᱫᱚ ᱧᱮᱞᱚᱜ ᱠᱟᱱᱟ ᱞᱟᱦᱟ ᱤᱫᱤᱜ ᱠᱟᱱ ᱜᱮᱭᱟ ᱠᱩ ᱥᱮ ᱮᱴᱟᱜ ᱮᱴᱟᱜ ᱡᱟᱹᱛ ᱠᱚ ᱦᱚᱸ ᱵᱚᱨᱚᱝ ᱟᱵᱩᱣᱟᱜ ᱯᱟᱹᱨᱥᱤ ᱠᱚ ᱥᱮᱬᱟᱭᱮᱫᱟ ᱯᱟᱲᱦᱟᱜ ᱠᱟᱱᱟ ᱠᱩ ᱩᱱᱠᱩ ᱦᱚᱸ
ᱦᱚᱭ ᱦᱚᱭ ᱱᱚᱣᱟ ᱢᱟ ᱛᱟᱦᱞᱮ ᱟᱹᱰᱤ ᱜᱚᱨᱚᱵᱽ ᱨᱮᱭᱟᱜ ᱠᱟᱛᱷᱟ
ᱦᱮᱸ
ᱮᱴᱟᱜ ᱡᱟᱹᱛ ᱡᱩᱫᱤ ᱟᱵᱩᱣᱟᱜ ᱯᱟᱹᱨᱥᱤ ᱠᱚ ᱥᱮᱬᱟᱭᱮᱫ ᱠᱟᱱ ᱠᱷᱟᱡ
ᱱᱮᱛᱟᱨ ᱠᱚ ᱥᱮᱬᱟᱭᱮᱫ ᱜᱮᱭᱟ ᱢᱟᱱᱮ ᱞᱟᱦᱟ ᱠᱷᱚᱡ ᱫᱚ ᱵᱷᱟᱹᱜᱤ ᱜᱮ ᱤᱭᱟᱹ ᱦᱮᱡ ᱠᱟᱱ ᱛᱟᱵᱩᱱᱟ ᱞᱟᱦᱟᱱᱛᱤ ᱦᱮᱡ ᱟᱠᱟᱱ ᱛᱟᱵᱩᱱᱟ
ᱦᱚᱭ ᱦᱚᱭ ᱦᱚᱭ ᱴᱷᱤᱠ ᱟᱨ ᱛᱚ ᱡᱟᱭᱦᱚᱠ ᱟᱨ ᱟᱨ ᱟᱨᱦᱚᱸ ᱡᱩᱫᱤ ᱡᱟᱦᱟᱱᱟᱜ ᱵᱟᱰᱟᱭ ᱢᱮᱱᱟᱜ ᱛᱟᱵᱮᱱ ᱠᱷᱟᱡ ᱞᱟᱹᱭ ᱟᱸᱡᱚᱢ ᱞᱟᱝ ᱵᱮᱱ ᱚᱱᱠᱟᱜᱤ ᱪᱮᱫ ᱠᱚᱪᱚ
ᱚᱝᱠᱟ ᱜᱮ ᱤᱧᱟᱹᱜ ᱢᱮᱱᱛᱮᱫᱚ ᱚᱱᱟ ᱠᱚᱜᱮᱧ ᱢᱮᱱ ᱠᱮᱫᱟ ᱱᱤᱡᱮᱨᱟᱜ ᱚᱱᱟ ᱡᱟᱱᱟᱢ ᱯᱟᱹᱨᱥᱤ ᱫᱚᱦᱚ ᱫᱚ ᱞᱟᱠᱛᱤ ᱜᱮᱭᱟ
ᱟᱪᱪᱷᱟ ᱟᱪᱪᱷᱟ ᱴᱷᱤᱠ ᱴᱷᱤᱠ ᱟᱪᱪᱷᱟ ᱴᱷᱤᱠ ᱦᱮᱸ ᱟᱪᱪᱷᱟ ᱴᱷᱤᱠ ᱜᱮᱭᱟ ᱟᱭᱢᱟ ᱥᱟᱨᱦᱟᱣ ᱚᱱᱟ ᱠᱟᱛᱷᱟ ᱵᱮᱱ ᱞᱟᱹᱭᱟᱫ ᱞᱤᱧᱟ
ᱟᱵᱮᱱᱟᱜ ᱵᱟᱲᱟᱭ ᱛᱮ ᱡᱟᱦᱟᱱᱟᱜ ᱚᱱᱠᱟᱱᱟᱜ ᱢᱮᱱᱟᱜᱼᱟ ᱟᱨᱚ ᱟᱨᱦᱚᱸ ᱡᱩᱫᱤ ᱟᱹᱞᱤᱧ ᱡᱟᱦᱟᱸ ᱠᱚ ᱵᱟᱹᱞᱤᱧ ᱢᱮᱱ ᱛᱤᱭᱳᱜ ᱠᱟᱫᱟ ᱚᱱᱟ ᱠᱚ ᱚᱱᱠᱟᱱᱟᱜ ᱵᱮᱱ ᱵᱟᱲᱟᱭ ᱠᱷᱟᱡ ᱫᱚ
ᱦᱳᱭ ᱟᱹᱞᱤᱧ ᱫᱚ ᱢᱮᱱ ᱫᱚ ᱦᱟᱸᱜ ᱱᱤᱭᱟᱹ ᱜᱮᱞᱤᱧ ᱢᱮᱱᱟ ᱡᱮᱞᱮᱠᱟ ᱟᱵᱮᱱ ᱵᱮᱱ ᱢᱮᱱ ᱠᱮᱫᱟ ᱡᱮ ᱱᱤᱡᱮᱨᱟᱜ ᱯᱟᱹᱨᱥᱤᱢᱟ ᱯᱟᱹᱨᱥᱤ ᱠᱟᱱᱟ ᱟᱨ ᱚᱱᱟ ᱮᱠᱮᱱ ᱦᱮᱸ ᱱᱤᱡᱮᱨᱟᱜ ᱯᱟᱹᱨᱥᱤ ᱠᱟᱱ ᱜᱮᱭᱟ ᱟᱨ ᱡᱮᱞᱮᱠᱟ ᱵᱮᱱ ᱢᱮᱱ ᱠᱮᱭᱟ ᱚᱱᱟ ᱢᱤᱫᱴᱮᱱ ᱞᱤᱯᱤ ᱠᱟᱱ ᱛᱟᱵᱚᱱᱟ᱾ ᱛᱚᱵᱮ ᱦᱮᱸ ᱟᱹᱞᱤᱧ ᱫᱚ ᱱᱤᱭᱟᱹ ᱞᱤᱧ ᱢᱮᱱᱟ, ᱠᱮᱱ ᱞᱤᱯᱤ ᱢᱚᱛᱚᱡ ᱜᱮ ᱫᱚ ᱚᱱᱟ ᱫᱚ ᱵᱟᱝ ᱠᱟᱱ ᱛᱟᱵᱚᱱᱟ᱾ ᱛᱚ ᱚᱱᱟ ᱦᱚᱸ ᱞᱤᱯᱤ ᱥᱟᱶ ᱥᱟᱶᱛᱮ ᱚᱱᱟ ᱢᱤᱫᱴᱮᱱ ᱟᱵᱚᱣᱟᱜ ᱩᱯᱨᱩᱢ ᱦᱚᱸ ᱯᱟᱲᱟᱣᱱᱟ᱾ ᱚ ᱩᱯᱨᱩᱢ ᱦᱚᱸ ᱯᱟᱲᱟᱣᱱᱟ ᱛᱚ ᱚᱱᱟᱛᱮ ᱟᱹᱞᱤᱧ ᱫᱚ ᱱᱤᱭᱟᱹᱜᱮ ᱦᱟᱸᱜ ᱞᱤᱧ ᱢᱮᱱᱟ ᱡᱮ ᱟᱵᱚ ᱛᱤᱱᱟᱹᱜ ᱥᱟᱱᱛᱟᱞ ᱦᱚᱯᱚᱱ ᱢᱮᱱᱟᱜ ᱵᱚᱱᱟ ᱡᱟᱛᱮ ᱡᱮᱢᱚᱱ ᱢᱤᱫ ᱦᱚᱲ ᱦᱚᱸ ᱵᱟᱝ ᱵᱟᱫ ᱠᱟᱛᱮᱫ ᱡᱚᱛᱚ ᱡᱮᱢᱚᱱ ᱡᱟᱛ ᱱᱚᱣᱟ ᱯᱟᱹᱨᱥᱤ ᱛᱮ ᱥᱮ ᱱᱚᱣᱟ ᱞᱤᱯᱤ ᱛᱮ ᱡᱟᱛᱮ ᱡᱮᱢᱚᱱ ᱡᱚᱛᱚ ᱦᱚᱲ ᱵᱚᱱ ᱥᱤᱠᱷᱱᱟᱹᱛᱚᱜ ᱟᱨ ᱡᱟᱛᱮ ᱡᱮᱢᱚᱱ ᱵᱚᱱ ᱫᱟᱲᱮᱭᱟᱜ ᱠᱷᱟᱡ ᱚᱞ ᱯᱟᱲᱦᱟᱣ ᱫᱟᱲᱮᱜ ᱡᱮᱢᱚᱱ ᱵᱚᱱ ᱱᱚᱣᱟ ᱯᱟᱨᱥᱤ ᱛᱮ ᱛᱚ ᱟᱨ ᱚᱱᱮ ᱠᱚ ᱢᱮᱱᱟ ᱟᱹᱞᱤᱧ ᱦᱟᱸᱜ ᱢᱤᱫᱵᱟᱨ ᱪᱮᱫ ᱠᱚᱪᱚᱝ ᱠᱟᱛᱷᱟ ᱞᱤᱧ ᱢᱮᱱᱟ ᱡᱮ, ᱦᱳᱭ ᱱᱤᱡᱮᱨᱟᱜ ᱯᱟᱹᱨᱥᱤ ᱛᱮ ᱥᱮ ᱱᱤᱡᱮᱨᱟᱜ ᱜᱚᱜᱚ ᱟᱲᱟᱝ ᱛᱮ ᱡᱩᱫᱤ ᱵᱚᱱ ᱯᱟᱲᱦᱟᱜᱼᱟ, ᱟᱵᱚᱣᱟᱜ ᱞᱤᱯᱤ ᱛᱮ ᱛᱚ ᱡᱟᱦᱟᱱᱟᱜ ᱵᱩᱚᱥᱛᱩ ᱜᱮ ᱟᱹᱰᱤ ᱟᱥᱟᱱᱤ ᱜᱮᱵᱚᱱ ᱵᱟᱰᱟᱭᱟ ᱟᱹᱰᱤ ᱢᱟᱱᱮ ᱥᱚᱦᱚᱡ ᱛᱮᱵᱚᱱ ᱵᱟᱰᱟᱭᱟ, ᱛᱚ ᱡᱮᱞᱮᱠᱟ ᱡᱟᱦᱟᱱᱟᱜ ᱢᱤᱫᱵᱟᱨ ᱪᱮᱫ ᱪᱚᱝ ᱵᱚᱥᱛᱩ ᱦᱟᱸᱜ ᱮᱴᱟᱜ ᱫᱤᱠᱩ ᱡᱟᱹᱛᱟᱜ ᱵᱷᱟᱥᱟ ᱛᱮᱦᱟᱸᱜ ᱵᱚᱱ ᱯᱟᱲᱦᱟᱜ ᱠᱟᱱᱟ ᱦᱟᱸᱜ ᱦᱳᱭ ᱛᱚ ᱟᱹᱰᱤ ᱯᱩᱨᱟᱹ ᱯᱩᱨᱤ ᱫᱷᱟᱣ ᱯᱟᱥᱮᱡ ᱵᱟᱵᱚᱱ ᱵᱟᱰᱟᱭ ᱧᱟᱢᱮᱫ ᱠᱟᱱᱟ ᱦᱟᱸᱜ ᱛᱚ ᱚᱱᱟ ᱜᱮᱞᱤᱧ ᱢᱮᱱᱟ ᱱᱤᱡᱮᱨᱟᱜ ᱵᱷᱟᱥᱟ ᱛᱮ ᱡᱩᱫᱤ ᱵᱚᱱ ᱯᱟᱲᱦᱟᱣᱟᱜ ᱠᱷᱟᱡ ᱢᱟᱱᱮ ᱡᱟᱦᱟᱸ ᱛᱤᱱᱟᱹᱜ ᱠᱚᱴᱤᱱ ᱵᱚᱥᱛᱩ ᱜᱮ ᱟᱹᱰᱤ ᱱᱟᱯᱟᱭ ᱜᱮᱵᱚᱱ ᱵᱩᱡᱷᱟᱹᱣ ᱧᱟᱢ ᱫᱟᱲᱮᱭᱟᱜᱼᱟ, ᱛᱚ ᱚᱱᱟ ᱦᱚᱸ ᱠᱟᱱᱟ ᱢᱤᱫᱴᱮᱱ ᱠᱟᱛᱷᱟ᱾
ᱦᱮᱸ ᱟᱨ ᱱᱚᱣᱟ ᱦᱚᱞᱤᱧ ᱢᱮᱱᱟ ᱡᱮ ᱮᱴᱟᱜ ᱡᱚᱫᱤ ᱡᱟᱦᱟᱸᱭ ᱮᱴᱟᱜ ᱯᱟᱹᱨᱥᱤ ᱛᱮᱠᱚ ᱯᱟᱲᱦᱟᱜ ᱠᱟᱱ ᱨᱮᱦᱚᱸ, ᱛᱟᱹᱭ ᱫᱩᱧ ᱢᱚᱱᱮᱭᱟ ᱮᱴᱟᱜ ᱯᱟᱹᱨᱥᱤ ᱛᱮ ᱯᱟᱲᱦᱟᱣ ᱥᱤᱠᱷᱱᱟᱹᱛ ᱚᱜ ᱟᱠᱚ ᱴᱷᱤᱠ ᱜᱮᱭᱟ, ᱛᱟᱹᱭ ᱦᱚᱸ ᱱᱤᱡᱮᱨᱟᱜ ᱢᱟᱱᱮ ᱡᱟᱱᱟᱢ ᱯᱟᱹᱨᱥᱤ ᱫᱚ ᱟᱞᱚ ᱠᱚ ᱦᱤᱲᱤᱧ ᱢᱟ ᱢᱟᱱᱮ ᱚᱱ ᱚᱱᱠᱟ ᱢᱤᱫᱴᱮᱱ ᱤᱧᱟᱹᱜ ᱫᱤᱥ ᱦᱩᱫᱤᱥ ᱛᱮ᱾ ᱟᱨ ᱵᱟᱠᱷᱟᱡ ᱧᱮᱞ ᱦᱩᱭ ᱠᱟᱱᱟ ᱟᱫᱚᱢ ᱠᱚ ᱧᱮᱞ ᱦᱩᱭ ᱠᱟᱱᱟ, ᱮᱴᱟᱜ ᱯᱟᱹᱨᱥᱤ ᱮᱴᱟᱜ ᱡᱟᱹᱛᱟᱜ ᱢᱟᱱᱮ ᱮᱴᱟᱜ ᱯᱟᱹᱨᱥᱤ ᱛᱮᱠᱚ ᱨᱚᱲ ᱟᱠᱚ ᱡᱟᱱᱟᱢ ᱟᱲᱟᱝ ᱵᱟ ᱠᱚ ᱨᱚᱲᱟ ᱡᱟᱱᱟᱢ ᱟᱲᱟᱝ ᱛᱮ᱾
ᱦᱚᱸ ᱦᱳᱭ ᱟᱹᱞᱤᱧ ᱦᱚᱸ ᱚᱱᱠᱟ ᱜᱮ ᱮᱱᱛᱮᱫ ᱟᱵᱚ ᱥᱟᱱᱛᱟᱲ ᱡᱟᱹᱛ ᱛᱟᱞᱟ ᱨᱮᱜᱮ ᱥᱮ ᱥᱟᱱᱛᱟᱲ ᱦᱚᱯᱚᱱ ᱛᱞᱟ ᱨᱮᱜᱮ,
ᱛᱚ ᱢᱟᱱᱮ ᱟᱵᱚ ᱫᱚ ᱥᱟᱱᱛᱟᱲ ᱠᱟᱱᱟ ᱵᱚᱱ ᱱᱤᱡᱮᱨᱟᱜ ᱯᱟᱹᱨᱥᱤ ᱛᱮᱜᱮ ᱥᱮ ᱜᱚᱜᱚ ᱟᱲᱟᱝ ᱨᱚᱲ ᱛᱮᱜᱮ ᱵᱷᱟᱜᱮ ᱦᱩᱭᱩᱜᱼᱟ᱾
ᱦᱳᱭ ᱟᱫᱚ ᱟᱫᱚ ᱟᱹᱞᱤᱧ ᱦᱚᱸᱞᱤᱧ ᱧᱟᱢ ᱵᱟᱲᱟ ᱠᱟᱜ ᱠᱚ ᱜᱮᱭᱟ ᱚᱱᱠᱟ ᱜᱮ ᱢᱤᱫ ᱵᱟᱨ ᱦᱟᱸᱜ ᱛᱚ ᱢᱟᱱᱮ ᱦᱳᱭ ᱢᱮᱱ ᱵᱟᱲᱟ ᱠᱟᱜ ᱠᱚᱣᱟ ᱞᱤᱧ ᱤᱭᱟᱹ ᱨᱚᱲ ᱵᱟᱲᱟ ᱠᱟᱜ ᱠᱚᱣᱟ ᱞᱤᱧ ᱛᱚᱵᱮ ᱦᱚᱲ ᱛᱮᱞᱤᱧ ᱠᱩᱞᱤ ᱟᱠᱟᱜ ᱠᱚᱣᱟ ᱟᱫᱚ ᱩᱱᱠᱩ ᱫᱚ ᱦᱟᱜ ᱢᱟᱱᱮ ᱦᱟᱱᱮ ᱦᱤᱱᱫᱤ ᱛᱮ ᱡᱚᱵᱟᱵ ᱠᱚ ᱮᱢ ᱠᱟᱜ ᱞᱤᱧᱟᱹ ᱟᱫᱚ ᱟᱫᱚ ᱞᱤᱧ ᱢᱮᱱᱟ, ᱦᱚᱲ ᱠᱟᱱᱟ ᱵᱮᱱ ᱥᱟᱱᱛᱟᱲ ᱠᱟᱱᱟ ᱵᱮᱱ ᱱᱤᱡᱮᱨᱟᱜ ᱜᱮ ᱡᱩᱫᱤ ᱵᱟᱵᱮᱱ ᱵᱚᱡᱟᱭ ᱫᱚᱦᱚᱭ ᱠᱷᱟᱡ ᱫᱚ ᱚᱠᱟ ᱞᱮᱠᱟ ᱦᱩᱭᱩᱜᱼᱟ? ᱛᱚ ᱦᱮᱸ ᱟᱫᱚ ᱟᱹᱞᱤᱧ ᱦᱚᱸ ᱟᱹᱞᱤᱧ ᱦᱚᱸ ᱩᱱᱤ ᱦᱚᱸ ᱡᱩᱫᱤ ᱦᱤᱱᱫᱤ ᱛᱮ ᱢᱮᱱᱮᱫ ᱠᱟᱱ ᱠᱷᱟᱡ ᱟᱹᱞᱤᱧ ᱦᱚᱸ ᱪᱮᱫ ᱵᱟᱝᱤᱧ ᱤᱝᱞᱤᱥ ᱛᱮ ᱢᱮᱛᱟᱜᱼᱟ ᱛᱚ ᱡᱟᱭᱦᱳᱠ ᱥᱮᱥ ᱢᱮᱥ ᱨᱮ ᱢᱮᱛᱟᱣ ᱫᱮᱭᱟ ᱡᱮ ᱟᱵᱚ ᱥᱟᱱᱛᱟᱞ ᱵᱚᱭᱦᱟ ᱠᱟᱱᱟ ᱵᱚᱱ ᱟᱵᱚᱣᱟᱜ ᱜᱮ ᱡᱩᱫᱤ ᱵᱟᱵᱚᱱ ᱞᱟᱦᱟᱭᱟ ᱟᱵᱚᱣᱟᱜ ᱵᱚᱥᱛᱩ ᱫᱚ ᱚᱠᱚᱭ ᱞᱟᱦᱟᱭᱟ, ᱟᱵᱚᱣᱟᱜ ᱜᱮ ᱟᱵᱚ ᱡᱩᱫᱤ ᱵᱟᱵᱚᱱ ᱞᱟᱦᱟᱭᱟ ᱚᱠᱚᱭ ᱞᱟᱦᱟᱭᱟ ᱛᱚ ᱱᱚᱣᱟ ᱠᱟᱛᱷᱟ ᱢᱮᱛᱟᱣ ᱫᱮᱭᱟ ᱦᱟᱸᱜ, ᱟᱫᱚ ᱡᱟᱭᱦᱳᱠ ᱩᱱᱤ ᱛᱤᱱᱟᱹᱜ ᱜᱟᱱᱮ ᱵᱩᱡᱷᱟᱹᱣ ᱠᱮᱫᱟ ᱥᱮ ᱵᱟᱭ ᱵᱩᱡᱷᱟᱹᱣ ᱠᱮᱫᱟ ᱚᱱᱟ ᱫᱚ ᱮᱱᱛᱮ ᱟᱭᱟᱜ ᱜᱮ ᱛᱟᱦᱮᱸ ᱠᱟᱱᱟ᱾ ᱟᱫᱚᱜ ᱚᱱᱟ ᱢᱮᱱ ᱠᱟᱛᱮᱫ ᱟᱹᱞᱤᱧ ᱦᱚᱸᱞᱤᱧ ᱥᱮᱱ ᱮᱱᱟ ᱛᱚ ᱚᱱᱮ ᱱᱚᱱᱠᱟᱞᱤᱧ ᱢᱮᱱ ᱵᱟᱲᱟ ᱟᱠᱟᱫ ᱠᱚᱣᱟ ᱟᱵᱮᱱ ᱪᱮᱫ ᱞᱮᱠᱟ ᱵᱮᱱ ᱢᱮᱱ ᱠᱮᱜ
ᱟᱨ ᱟᱪᱪᱷᱟ ᱢᱮᱱᱫᱟᱞᱤᱧ ᱱᱚᱜᱼᱚᱭ ᱱᱮᱛᱟᱨ ᱡᱟᱦᱟᱸ ᱢᱟᱱᱮ ᱪᱟᱥ ᱵᱟᱥ ᱠᱚᱨᱮ ᱡᱟᱦᱟᱸ ᱥᱟᱨ ᱠᱚᱢ ᱵᱮᱵᱚᱦᱟᱨ ᱫᱟ ᱱᱮᱛᱟᱨᱟᱜ ᱥᱮ ᱞᱟᱦᱟᱛᱮ ᱡᱟᱦᱟᱸ ᱢᱟᱱᱮ ᱜᱩᱨᱤᱡ ᱠᱚ ᱥᱮ ᱡᱟᱦᱱᱟᱜ ᱠᱚᱵᱚᱱ ᱜᱤᱰᱤ ᱠᱟᱜ ᱠᱟᱱ ᱛᱟᱦᱮᱱᱟ ᱾ ᱢᱟᱫᱮᱨ ᱥᱮ ᱪᱮᱫ ᱵᱚᱱ ᱢᱮᱱᱟ ᱚᱱᱮ ᱚᱱᱠᱟ ᱟᱞᱮ ᱥᱮᱫ ᱫᱚᱞᱮ ᱢᱮᱱᱟ ᱢᱟᱱᱮ ᱚᱠᱟᱴᱟᱜ ᱛᱮ ᱵᱷᱟᱜᱮ ᱦᱩᱭᱩᱜ ᱛᱟᱦᱮᱱᱟ ᱱᱮᱛᱟᱨᱟᱜ ᱥᱟᱨᱛᱮ ᱥᱮ ᱚᱱᱟ ᱞᱟᱦᱟ ᱛᱮᱱᱟᱜ ᱜᱩᱨᱤᱡ ᱠᱚᱠᱚ ᱤᱭᱟᱹᱜ ᱠᱟᱱ ᱛᱟᱦᱮᱫ ᱾ ᱚᱱᱟ ᱱᱤᱭᱟᱹ ᱛᱷᱚᱲᱟ ᱵᱮᱱ ᱞᱟᱹᱭ ᱞᱮᱠᱷᱟᱱ ᱵᱷᱟᱜᱤ ᱦᱩᱭ ᱠᱚᱜᱼᱟ
ᱦᱳᱭ ᱱᱚᱣᱟ ᱢᱤᱫᱴᱮᱱ ᱟᱹᱰᱤ ᱟ ᱢᱟᱲᱟᱝ ᱟᱨ ᱟᱹᱰᱤ ᱫᱚᱨᱠᱟᱨᱤ ᱠᱟᱛᱷᱟ ᱜᱮᱵᱮᱱ ᱞᱟᱹᱭ ᱟᱸᱡᱚᱢ ᱠᱮᱫᱟ ᱛᱚ ᱦᱚᱭᱛᱳ ᱯᱚᱨᱮ ᱟᱹᱞᱤᱧᱟᱜ ᱦᱩᱫᱤᱥ ᱨᱮᱦᱚᱸ ᱯᱟᱥᱮᱡ ᱵᱟᱝ ᱛᱟᱦᱮᱸ ᱠᱟᱱᱟ ᱱᱚᱣᱟ ᱠᱟᱛᱷᱟ ᱫᱚ ᱛᱚᱵᱮ ᱞᱟᱹᱭ ᱟᱸᱡᱚᱢ ᱟᱹᱞᱤᱧᱟ ᱾ ᱫᱤᱥᱟᱹᱣᱟᱜ ᱞᱤᱧᱟᱵᱮᱱ ᱟᱹᱰᱤ ᱟᱭᱢᱟ ᱥᱟᱨᱦᱟᱣ ᱞᱤᱧ ᱮᱢᱟᱵᱤᱱᱟ ᱾ ᱛᱚ ᱚᱠᱟᱴᱟᱜ ᱜᱩᱨᱤᱡ ᱥᱟᱨ ᱟᱨ ᱱᱚᱣᱟ ᱢᱟᱱᱮ ᱨᱟᱥᱟᱭᱚᱱᱤᱠ ᱥᱟᱨ ᱵᱚᱱ ᱢᱮᱛᱟᱜ ᱠᱟᱱᱟ ᱵᱟᱝ
ᱦᱮᱸ ᱦᱮᱸ
ᱛᱚ ᱜᱩᱨᱤᱡ ᱫᱚ ᱞᱟᱦᱟ ᱠᱷᱚᱱ ᱜᱮ ᱦᱟᱸᱜ ᱟᱵᱚᱨᱮᱱ ᱢᱟᱱᱮ ᱦᱟᱲᱟᱢᱵᱟ ᱵᱩᱰᱤᱜᱚ ᱛᱟᱠᱚ ᱩᱱᱠᱩ ᱚᱠᱛᱮ ᱠᱷᱚᱡ ᱜᱮ ᱦᱟᱸᱜ ᱠᱚ ᱵᱮᱵᱚᱦᱟᱨ ᱟᱹᱜᱩ ᱵᱟᱲᱟ ᱟᱠᱟᱫᱟ ᱾ ᱥᱟ ᱟᱹᱰᱤ ᱞᱟᱦᱟ ᱠᱷᱚᱡ ᱜᱮ ᱦᱟᱸᱜ ᱵᱮᱵᱚᱦᱟᱨ ᱦᱮᱡ ᱠᱟᱱᱟ ᱛᱚ ᱚᱱᱟᱜᱮ ᱜᱩᱨᱤᱡ ᱥᱟᱨ ᱠᱚᱛᱮ ᱜᱮᱵᱚᱱ ᱪᱟᱥ ᱦᱚᱸ ᱵᱟᱲᱟᱜ ᱠᱟᱱ ᱛᱟᱦᱮᱱᱟ ᱪᱟᱥ ᱦᱚᱸ ᱟᱹᱰᱤ ᱱᱟᱯᱟᱭ ᱜᱮ ᱦᱩᱭ ᱵᱟᱲᱟᱜ ᱠᱟᱱ ᱛᱟᱦᱮᱱᱟ ᱟᱨ ᱚᱱᱟ ᱨᱮᱭᱟᱜ ᱯᱷᱚᱥᱚᱞ ᱵᱚᱱ ᱡᱚᱢ ᱵᱟᱲᱟ ᱞᱮᱠᱷᱟᱱ ᱟᱹᱰᱤ ᱱᱟᱯᱟᱭ ᱜᱮ ᱥᱤᱵᱤᱞ ᱠᱟᱱ ᱛᱟᱦᱮᱱᱟ ᱾ ᱛᱚᱵᱮ ᱱᱮᱛᱟᱨ ᱡᱮᱞᱮᱠᱟ ᱵᱤᱱ ᱢᱮᱱᱟ ᱤᱭᱟᱹ ᱪᱟᱥᱵᱟᱥ ᱨᱮ ᱚᱱᱟ ᱚᱠᱟᱴᱟᱜ ᱠᱤᱨᱤᱧ ᱥᱟᱨ ᱦᱟᱸᱜ ᱵᱚᱱ ᱞᱟᱜᱟᱣᱟᱜ ᱠᱟᱱᱟ ᱛᱚ ᱱᱚᱣᱟ ᱥᱟᱨ ᱵᱚᱱ ᱞᱟᱜᱟᱣᱟᱜ ᱠᱟᱱᱟ ᱛᱚᱵᱮ ᱟᱵᱚ ᱡᱚᱢ ᱨᱮᱭᱟᱜ ᱦᱚᱸ ᱥᱤᱵᱤᱞ ᱵᱟᱵᱚᱱ ᱟᱹᱭᱠᱟᱹᱣᱫᱟ ᱾ ᱥᱟᱶᱛᱮ ᱦᱚᱲᱢᱚ ᱨᱮᱦᱚᱸ ᱵᱷᱤᱴᱟᱢᱤᱱ ᱠᱚ ᱥᱮ ᱪᱮᱫ ᱠᱚᱦᱚᱸ ᱢᱟᱱᱮ ᱪᱮᱫ ᱢᱮᱱᱟ ᱵᱟᱵᱚᱱ ᱧᱟᱢᱫᱟ ᱟᱨ ᱢᱤᱫᱴᱮᱱ ᱠᱟᱛᱷᱟ ᱟᱨ ᱢᱤᱫᱴᱮᱱ ᱠᱟᱛᱷᱟ ᱟᱵᱚ ᱡᱩᱫᱤ ᱢᱤᱫᱴᱮᱱ ᱠᱟᱛᱷᱟ ᱢᱚᱸᱡᱽ ᱛᱮᱵᱚᱱ ᱦᱩᱫᱤᱥᱚᱜᱼᱟ ᱦᱚᱭᱛᱚ ᱯᱚᱨᱮ ᱱᱚᱣᱟ ᱠᱟᱛᱷᱟ ᱫᱚ ᱚᱠᱚᱭ ᱦᱚᱸ ᱵᱟᱵᱚᱱ ᱦᱩᱫᱤᱥ ᱠᱟᱱᱟ ᱦᱟᱸᱜ ᱡᱮ ᱱᱚᱣᱟ ᱠᱚ ᱡᱚᱢ ᱡᱚᱢ ᱢᱟ ᱵᱷᱮᱡᱟᱞ ᱵᱚᱥᱛᱩ ᱵᱚᱱ ᱡᱚᱢᱮᱫ ᱠᱟᱱᱟ ᱦᱟᱸᱜ ᱛᱚᱵᱮ ᱟᱵᱚ ᱦᱮᱸ ᱟᱵᱚ ᱪᱚᱞᱞᱤᱥ ᱵᱚᱪᱷᱚᱨ ᱥᱮ ᱯᱚᱧᱪᱟᱥ ᱵᱚᱪᱷᱚᱨ ᱥᱮ ᱯᱚᱸᱭᱛᱨᱤᱥ ᱵᱚᱪᱷᱚᱨ ᱜᱟᱱ ᱯᱟᱨᱚᱢ ᱞᱮᱱᱠᱷᱟᱡ ᱜᱮ ᱦᱟᱸᱜ ᱢᱟᱱᱮ ᱫᱟᱲᱮ ᱠᱚ ᱪᱮᱫ ᱠᱚ ᱠᱚᱢᱚᱜ ᱠᱟᱱ ᱛᱟᱵᱚᱱᱟ ᱥᱮ ᱪᱚᱞᱞᱤᱥ ᱵᱚᱪᱷᱚᱨ ᱜᱟᱱ ᱦᱩᱭ ᱞᱮᱱᱠᱷᱟᱱᱡ ᱢᱟᱱᱮ ᱟᱹᱰᱤ ᱵᱚᱭᱮᱥ ᱥᱟᱱ ᱦᱚᱲ ᱞᱮᱠᱟᱵᱚᱱ ᱧᱮᱞᱚᱜ ᱠᱟᱱᱟ ᱛᱚᱵᱮ ᱟᱹᱞᱤᱧ ᱫᱚ ᱦᱟᱸᱜ ᱱᱤᱭᱟᱹ ᱜᱮᱞᱤᱧ ᱢᱮᱱᱟ ᱟᱵᱚ ᱚᱱᱟ ᱵᱷᱮᱡᱟᱞ ᱨᱮᱭᱟᱜ ᱵᱩᱥᱛᱩ ᱡᱚᱢ ᱛᱮᱜᱮ ᱚᱱᱠᱟ ᱫᱚᱵᱚᱱ ᱧᱮᱞᱚᱜ ᱠᱟᱱᱟ ᱾ ᱚ ᱚᱱᱟ ᱫᱚ ᱥᱟᱨ ᱛᱚ ᱟᱹᱞᱤᱧ ᱫᱚ ᱱᱚᱣᱟ
ᱟᱞᱤᱧ ᱦᱚᱸ ᱱᱚᱣᱟ ᱜᱮᱞᱤᱧ ᱦᱩᱫᱤᱥᱟ ᱡᱮᱢᱚᱱ ᱞᱟᱦᱟ ᱛᱮᱫᱚ ᱢᱟᱱᱮ ᱜᱩᱨᱤᱡ ᱠᱚᱛᱮ ᱦᱩᱭᱩᱜ ᱠᱟᱱ ᱛᱟᱦᱮᱱᱟ ᱛᱚ ᱚᱱᱟ ᱜᱮᱵᱚᱱ ᱵᱮᱵᱚᱦᱟᱨᱮᱫ ᱛᱟᱦᱮᱱᱟ ᱠᱷᱮᱛ ᱠᱚᱨᱮ ᱾ ᱚᱱᱟᱛᱮ ᱞᱟᱦᱟᱛᱮ ᱨᱮᱱ ᱦᱚᱲ ᱫᱚ ᱚᱱᱮ ᱜᱟᱹᱡᱮ ᱫᱤᱱ ᱠᱚ ᱵᱟᱧᱪᱟᱣ ᱠᱚ ᱛᱟᱦᱮᱱ ᱠᱟᱱ ᱛᱟᱦᱮᱱᱟ ᱾ ᱟᱨ ᱱᱮᱛᱟᱨ ᱢᱟ ᱨᱟᱥᱟᱭᱚᱱᱤᱠ ᱥᱟᱨ ᱠᱚᱛᱮ ᱵᱚᱱ ᱡᱚᱢᱮᱫ ᱛᱮ ᱪᱚᱞᱞᱤᱥ ᱵᱚᱪᱷᱚᱨ ᱵᱟᱝ ᱛᱤᱭᱳᱜ ᱛᱮᱜᱮ ᱦᱟᱱᱟ ᱱᱤᱭᱟᱹ ᱨᱳᱜ ᱛᱮᱵᱚᱱ ᱤᱭᱟᱹᱜ ᱠᱟᱱᱟ ᱾
ᱦᱳ ᱥᱟᱹᱨᱤ ᱠᱟᱛᱷᱟ ᱵᱤᱱ ᱢᱮᱱ ᱠᱮᱫᱟ ᱾ ᱟᱫᱚ ᱱᱚᱣᱟ ᱜᱮᱵᱚᱱ ᱢᱮᱱᱟᱜᱼᱟ ᱡᱮ ᱚᱱᱟ ᱨᱟᱥᱟᱭᱱᱤᱠ ᱥᱟᱨ ᱫᱚ ᱢᱟᱱᱮ ᱠᱚᱢᱟᱣᱵᱚᱱ ᱜᱩᱨᱤᱡ ᱥᱟᱨ ᱜᱮᱦᱟᱸᱜ ᱟᱨ ᱚᱱᱠᱟᱜᱮ ᱢᱤᱫᱵᱟᱨ ᱥᱟᱶᱛᱮ ᱡᱳᱭᱵᱚ ᱥᱟᱨ ᱠᱚ ᱢᱮᱱᱟᱜᱼᱟ ᱚᱱᱟ ᱠᱚᱜᱮ ᱡᱟᱹᱥᱛᱤ ᱵᱚᱱ ᱵᱮᱵᱚᱦᱟᱨᱟ ᱟᱨ ᱨᱟᱥᱟᱭᱱᱤᱠ ᱥᱟᱨ ᱦᱚᱭᱛᱳ ᱡᱟᱥᱛᱤ ᱵᱚᱱ ᱟᱱ ᱢᱟᱱᱮ ᱵᱟᱝ ᱦᱩᱭᱩᱜ ᱠᱟᱱᱟ ᱱᱤᱛᱚᱜ ᱡᱮᱞᱮᱠᱟ ᱡᱩᱫᱤ ᱨᱟᱥᱟᱭᱚᱱᱤᱠ ᱥᱟᱨ ᱛᱮᱵᱚᱱ ᱪᱟᱥ ᱵᱟ ᱚᱸᱰᱮ ᱡᱩᱫᱤ ᱜᱩᱨᱤᱡ ᱥᱟᱨ ᱟᱹᱰᱤ ᱛᱚᱵᱚᱱ ᱞᱟᱜᱟᱜᱼᱟ ᱞᱟᱜᱟᱣᱼᱟ ᱵᱟᱝ ᱦᱩᱭᱩᱜᱼᱟ ᱛᱚ᱾ ᱛᱚ ᱚᱱᱠᱟᱜᱮ ᱡᱩᱫᱤ ᱜᱩᱨᱤᱡ ᱥᱟᱨ ᱞᱟᱦᱟ ᱠᱷᱚᱡ ᱢᱟ ᱦᱮᱣᱟ ᱜᱮ ᱟᱨ ᱚᱱᱟ ᱦᱮᱣᱟ ᱜᱮ ᱡᱩᱫᱤ ᱵᱚᱱ ᱫᱚᱦᱚᱭ ᱠᱷᱟᱡ ᱼᱼ ᱛᱚᱵᱮ ᱟᱹᱰᱤ ᱱᱟᱮ ᱱᱟᱯᱟᱭ ᱜᱮ ᱦᱩᱭᱩᱜ ᱛᱟᱵᱚᱱᱟ। ᱟᱨ ᱚᱱᱮ ᱠᱚ ᱢᱮᱱᱟ ᱮᱴᱟᱜ ᱮᱴᱟᱜ ᱫᱤᱠᱩ ᱡᱟᱹᱛ ᱫᱚᱦᱟᱸᱜ ᱢᱟᱱᱮ ᱼᱼ ᱟᱵᱚ ᱠᱚᱣᱟᱜ ᱵᱚᱥᱛᱩ ᱫᱚ ᱪᱮᱫᱟᱜ ᱠᱚ ᱠᱩᱥᱤᱭᱟᱜᱼᱟ ᱪᱮᱫᱟᱜ ᱥᱮ ᱟᱹᱰᱤ ᱯᱤᱭᱳᱨ ᱜᱮ ᱛᱟᱵᱚᱱᱟ ᱜᱩᱨᱤᱡ। ᱛᱮ ᱥᱮ ᱪᱮᱫ ᱠᱚᱛᱮ ᱵᱚᱱ ᱪᱟᱥ ᱵᱟᱲᱟᱭ ᱛᱮ ᱟᱹᱰᱤ ᱯᱤᱭᱳᱨ ᱜᱮᱛᱟ ᱵᱚᱱᱟ। ᱟᱫᱚ ᱚᱝᱠᱟ ᱜᱮ ᱡᱟᱛᱮ ᱡᱮᱢᱚᱱ ᱼᱼ ᱯᱤᱭᱳᱨ ᱜᱮᱵᱚᱱ ᱫᱚᱦᱚᱭᱟ ᱚᱱᱟ ᱯᱤᱭᱳᱨ ᱵᱚᱥᱛᱩ ᱜᱮᱵᱚᱱ ᱡᱚᱢᱫᱟ ᱟᱨ ᱱᱚᱣᱟ ᱵᱤᱥᱚᱭ ᱛᱮ ᱟᱵᱮᱱᱟᱜ ᱼᱼ ᱛᱷᱚᱲᱟ ᱛᱷᱚᱲᱤ ᱞᱟᱹᱭ ᱵᱮᱱ
ᱟᱹᱞᱤᱧ ᱱᱚᱣᱟ ᱜᱮᱞᱤᱧ ᱞᱟᱹᱭᱟ ᱼᱼ ᱛᱚᱭ ᱨᱟᱥᱟᱭᱱᱤᱠ ᱥᱟᱨᱡᱚᱢ ᱛᱟᱢᱟ ᱱᱮᱛᱟᱨ ᱚᱱᱟᱛᱮ ᱱᱮᱛᱟᱨ ᱦᱚᱲ ᱼᱼ ᱩᱱᱣᱟᱜ ᱵᱮᱥᱤ ᱵᱤᱱ ᱧᱮᱞᱟ ᱦᱚᱲᱢᱚ ᱨᱮ ᱫᱟᱲᱮ ᱜᱮ ᱵᱟᱹᱱᱩᱜ ᱛᱟᱠᱚᱣᱟ।
ᱦᱳᱭ
ᱦᱮᱸ ᱱᱚᱜᱼᱚᱭ ᱨᱩᱠ ᱢᱟᱞ ᱞᱟᱜᱟᱣ ᱜᱮ।